ᱜᱚᱝᱠᱮ ᱡᱚᱦᱟᱨ ᱜᱮ᱾
ᱦᱚᱭ ᱦᱚᱭ ᱡᱚᱦᱟᱨ ᱡᱚᱦᱟᱨ᱾
ᱦᱮᱞᱳ ᱦᱳᱭ ᱦᱳᱭ ᱥᱟᱶᱛᱮ ᱥᱟᱹᱜᱩᱱ ᱥᱮᱛᱟᱜ ᱜᱚᱝᱠᱮ᱾
ᱦᱚᱭ ᱦᱚᱭ ᱞᱟᱹᱭ ᱢᱮ ᱵᱟᱹᱧ ᱡᱚᱢ ᱴᱷᱤᱠ ᱞᱮᱫᱟ?
ᱮᱸ ᱢᱮᱱᱫᱟᱞᱤᱧ ᱥᱟᱹᱜᱩᱱ ᱥᱮᱛᱟᱜ ᱜᱚᱝᱠᱮᱸ
ᱦᱚᱭ ᱦᱚᱭ ᱥᱟᱹᱜᱩᱱ ᱥᱮᱛᱟᱜ᱾ ᱚ ᱛᱚᱵᱮ ᱱᱤᱛ ᱚᱠᱛᱚ ᱪᱮᱜ ᱠᱚ ᱪᱮᱠᱟ ᱦᱩᱭᱩᱜ ᱠᱟᱱᱟ ᱜᱚᱝᱠᱮ? ᱮᱸ ᱜᱚᱝᱠᱮ ᱱᱤᱛᱚᱜ ᱱᱚᱜᱼᱚᱭ ᱯᱨᱚᱴᱤᱱ ᱥᱮᱠᱤᱧ ᱵᱮᱱᱟᱣᱮᱜ ᱠᱟᱱᱟ ᱤᱧ ᱫᱚ᱾
ᱚ ᱦᱚᱭᱛᱚ ᱟᱹᱞᱤᱧ ᱦᱚᱸ ᱜᱚᱝᱠᱮ ᱱᱚᱜᱼᱚᱭ ᱞᱤᱧ ᱫᱩᱲᱩᱵ ᱵᱟᱲᱟ ᱧᱚᱜ ᱠᱟᱱᱟ ᱠᱟᱹᱴᱤᱡ ᱚᱲᱟᱜ ᱥᱮᱱ ᱨᱮ᱾
ᱦᱟᱭ ᱦᱚᱭ ᱦᱚᱭ ᱦᱚᱭ
ᱡᱚᱢ ᱵᱟᱲᱟ ᱠᱟᱛᱮᱜ ᱞᱤᱧ ᱠᱟᱹᱴᱤᱡ ᱞᱤᱧ ᱫᱩᱲᱩᱵ ᱧᱚᱜ ᱠᱟᱱᱟ ᱡᱤᱨᱟᱹᱣ ᱵᱟᱲᱟ ᱧᱚᱜ ᱟᱠᱟᱱᱟ ᱛᱟᱦᱞᱮ ᱜᱚᱝᱠᱮ ᱟᱯᱮ ᱥᱮᱫ ᱫᱚ ᱜᱚᱝᱠᱮ ᱫᱟᱜ ᱵᱟᱲᱟ ᱟᱯᱮ ᱠᱟᱱᱟᱭ ᱥᱮ ᱵᱟᱝ?
ᱜᱚᱝᱠᱮ ᱟᱞᱮᱥᱮᱫ ᱫᱚ ᱱᱤᱛ ᱚᱠᱛᱚ ᱨᱤᱢᱤᱞ ᱫᱚᱭ ᱨᱤᱢᱤᱞ ᱠᱮᱫᱟ ᱥᱮᱛᱟᱜ ᱥᱮ ᱱᱟᱥᱮ ᱱᱟᱥᱮ ᱫᱟᱜ ᱠᱮᱫᱟ ᱯᱟᱞᱮ᱾ ᱚᱱᱠᱟ ᱥᱤᱥᱤᱨ ᱫᱟᱜ ᱞᱮᱠᱟ ᱟᱫᱚ ᱟᱫᱚ ᱫᱟᱜ ᱫᱚ ᱵᱟᱭ ᱫᱟᱜ ᱟᱠᱟᱫᱟ ᱦᱚᱞᱟ ᱦᱚᱸ ᱵᱟᱭ ᱫᱟᱜ ᱟᱠᱟᱫᱟ, ᱢᱟᱸᱫᱷᱮᱨ ᱦᱮᱞᱳᱮᱜ ᱮ ᱫᱟᱜ ᱞᱮᱫᱟ᱾ ᱟᱸ ᱚᱝᱠᱟ ᱟᱨᱠᱤ ᱢᱟᱸᱫᱷᱮᱨ ᱦᱤᱞᱳᱜ ᱟᱨ ᱚᱱᱟ ᱞᱟᱦᱟ ᱦᱤᱞᱳᱜ ᱮ ᱫᱟᱜ ᱞᱮᱜᱼᱟ᱾ ᱟᱫᱚ ᱦᱚᱞᱟ ᱠᱷᱚᱱ ᱫᱚᱭ ᱥᱤᱛᱩᱝ ᱠᱟᱫᱟ ᱛᱤᱦᱤᱧ ᱫᱚ ᱥᱮᱛᱟᱜ ᱠᱷᱚᱡᱮ ᱨᱤᱯᱤᱞ ᱠᱟᱫᱟ ᱢᱮᱱᱠᱷᱟᱱ ᱫᱟᱜ ᱫᱚᱭ ᱫᱟᱜ ᱦᱟᱜ ᱯᱟᱞᱮ ᱦᱟᱸᱜ ᱟᱭᱩᱵ ᱥᱮᱜ ᱢᱮᱱᱠᱷᱟᱱ ᱱᱤᱛ ᱫᱚ ᱨᱤᱢᱤᱞ ᱫᱚ ᱨᱤᱢᱤᱞ ᱠᱟᱜ ᱜᱮᱭᱟ ᱫᱟᱜ ᱦᱚᱸ ᱧᱩᱨᱦᱟᱹᱜ ᱠᱟᱱ ᱜᱮᱭᱟ ᱚᱱᱮ ᱥᱤᱥᱤᱨ ᱫᱟᱜ ᱞᱮᱠᱟ᱾
ᱦᱳᱭ ᱟᱨ ᱜᱚᱝᱠᱮ ᱞᱤᱧ ᱢᱮᱱᱮᱫ ᱛᱟᱦᱞᱮ ᱨᱚᱦᱚᱭ ᱠᱚᱫᱚ ᱯᱮ ᱛᱤᱱᱟᱹᱜ ᱴᱟ ᱯᱮ ᱞᱟᱦᱟ ᱠᱟᱜᱼᱟ ᱤᱫᱤ ᱠᱮᱫ ᱛᱟᱵᱚᱱᱟ?
ᱟᱞᱮᱥᱮᱜ ᱫᱚ ᱮᱠᱷᱚᱱ ᱫᱟᱜ ᱟᱣᱨᱤ ᱞᱟᱜᱟᱜᱼᱟ ᱥᱮ ᱟᱫᱚ ᱨᱚᱦᱚᱭ ᱨᱮᱱᱟᱜ ᱮᱠᱷᱚᱱᱳ ᱯᱩᱨᱵᱟ ᱵᱷᱟᱥ ᱟᱹᱰᱤ ᱛᱟᱭᱚᱢ ᱨᱮ ᱮᱠᱷᱚᱱ ᱟᱹᱰᱤ ᱛᱟᱭᱚᱢ ᱨᱮᱜᱮ ᱢᱮᱱᱟᱜ ᱞᱮᱭᱟ ᱨᱚᱦᱚᱭ ᱥᱮᱫ ᱠᱷᱚᱡ ᱫᱚ᱾
ᱜᱚᱝᱠᱮ ᱟᱯᱮ ᱫᱚ ᱚᱝᱠᱟ ᱢᱮᱱᱞᱱᱠᱷᱟᱱ ᱫᱚ ᱤᱭᱟᱹ ᱴᱟᱺᱰᱤ ᱴᱚᱴᱷᱟ ᱥᱮ ᱪᱮᱜ ᱞᱮᱠᱟ ᱵᱩᱨᱩ? ᱴᱟ ᱯᱮ ᱯᱟᱲᱟᱜ ᱠᱟᱱᱟ ᱟᱯᱮ ᱫᱚ?
ᱴᱟᱺᱰᱤ ᱴᱚᱴᱷᱟ᱾
ᱚᱸᱻ ᱟᱪᱪᱷᱟ᱾
ᱵᱩᱨᱩ ᱠᱚᱫᱚ ᱟᱞᱮᱥᱮᱜ ᱫᱚ ᱵᱟᱹᱱᱩᱜᱼᱟ᱾ ᱟᱞᱮ ᱟᱞᱮ ᱠᱷᱚᱡ ᱫᱚ ᱢᱚᱴᱟ ᱢᱩᱴᱤ ᱮᱠᱥᱚ ᱥᱚ ᱠᱷᱚᱡ ᱦᱚ ᱰᱷᱮᱨ ᱥᱟᱺᱜᱤᱧ ᱠᱚᱨᱮ ᱵᱩᱨᱩ ᱦᱮᱱᱟᱜᱼᱟ᱾ ᱚᱱᱟ ᱟᱥᱮ ᱯᱟᱥᱮ ᱫᱚ ᱵᱟᱹᱱᱩᱜᱼᱟ᱾
ᱚᱸᱻ ᱛᱟᱦᱚᱞᱮ ᱜᱚᱝᱠᱮ ᱟᱵᱮ ᱫᱚᱯᱮ ᱛᱟᱭᱚᱢ ᱧᱚᱜ ᱜᱮᱭᱟ ᱛᱟᱦᱚᱞᱮ ᱨᱚᱦᱚᱭ ᱠᱚ ᱫᱤᱠ ᱫᱤᱭᱮ ᱫᱚ ᱵᱟᱝ?
ᱦᱳᱭ ᱜᱚᱝᱠᱮ ᱟᱞᱮᱥᱮᱜ ᱫᱚ ᱫᱟᱜ ᱵᱟᱭ ᱫᱟᱜ ᱞᱮᱠᱷᱟᱡ ᱫᱚ ᱛᱷᱚᱲᱟ ᱫᱚ ᱥᱚᱢᱚᱥᱥᱟ ᱧᱚᱜ ᱜᱮᱭᱟ᱾
ᱛᱟᱦᱚᱞᱮ ᱦᱩᱲᱩ ᱠᱚᱫᱚ ᱯᱮ ᱟᱪᱷᱲᱟ ᱵᱟᱲᱟᱣ ᱠᱟᱫᱟ ᱥᱮ ᱵᱟᱝ?
ᱜᱚᱝᱠᱮ ᱟᱡᱲᱟᱣ ᱢᱮᱱᱥ ᱫᱚ ᱪᱮᱫ ᱞᱮᱠᱟ?
ᱚᱱᱟ ᱡᱟᱦᱟᱸ ᱠᱚ ᱢᱮᱛᱟᱜᱼᱟ ᱜᱤᱰᱤ ᱵᱟᱲᱟ ᱠᱚ ᱛᱚᱞᱟ ᱠᱚᱵᱚᱱ ᱜᱤᱰᱤ ᱵᱟᱲᱟᱭᱟ ᱛᱚ᱾ ᱚᱸ ᱦᱳᱭ ᱦᱳᱭ᱾ ᱨᱚᱦᱚᱭ ᱠᱚᱫᱚ ᱟᱹᱣᱨᱤᱯᱮ ᱮᱛᱚᱦᱚᱵ ᱵᱟᱲᱟᱭᱟ? ᱚᱸᱻ ᱟᱞᱮ ᱥᱮᱱ ᱦᱚᱸ ᱜᱚᱝᱠᱮ ᱚᱱᱠᱟ ᱢᱮᱱ ᱦᱮᱸ ᱢᱟ ᱞᱟᱹᱭ ᱵᱤᱱ᱾
ᱦᱚᱸ ᱚᱱᱠᱟ ᱵᱟᱭ ᱫᱟᱜ ᱞᱮᱠᱷᱟᱡ ᱜᱚᱝᱠᱮ ᱟᱞᱮ ᱥᱮᱜ ᱫᱚ ᱛᱷᱚᱲᱟ ᱢᱟᱱᱮ, ᱦᱚ ᱵᱟᱠᱚ ᱨᱚᱦᱚᱭ ᱜᱚᱫᱟ ᱵᱚᱞᱮ, ᱟᱫᱚ ᱦᱟᱸᱜ ᱛᱤᱦᱤᱧ ᱛᱚ ᱦᱟᱸᱜ ᱨᱚᱛᱷ ᱠᱟᱱᱟ, ᱱᱚᱣᱟ ᱦᱟᱸᱜ ᱵᱟᱝᱜᱟᱞᱤ ᱠᱚᱣᱟᱜ ᱡᱟᱦᱟᱸ ᱨᱚᱛᱷ᱾ ᱟᱫᱚ ᱦᱟᱸᱜ ᱛᱤᱦᱤᱧ ᱦᱚᱸ ᱫᱟᱜ ᱨᱮ ᱫᱟᱜ ᱫᱟᱲᱮᱭᱟᱜᱼᱟ, ᱦᱟᱸᱜ ᱚᱱᱠᱟ ᱠᱤᱪᱷᱩ ᱠᱚ ᱢᱮᱱᱟ ᱥᱮ᱾ ᱚᱱᱠᱟ ᱫᱟᱜᱽ ᱜᱮᱭᱟ ᱚᱝᱠᱟ ᱯᱩᱨᱱᱤᱢᱟ ᱟᱢᱟᱵᱚᱥᱥᱟ ᱟᱢᱟ ᱵᱚᱥᱥᱟ ᱫᱚ ᱵᱟᱝ ᱯᱩᱨᱱᱤᱢᱟ ᱠᱚᱨᱮ ᱦᱚᱭ ᱫᱟᱜ ᱵᱟᱲᱟᱭ ᱜᱮᱭᱟ ᱵᱟᱠᱚ ᱢᱮᱱ ᱜᱮᱭᱟ ᱱᱚᱝᱠᱟ ᱵᱚᱞᱮ
ᱚᱸᱻ ᱦᱳᱭ ᱜᱚᱝᱠᱮ ᱟᱞᱮ ᱥᱮᱱ ᱢᱮᱱ ᱞᱮᱱᱠᱷᱟᱱ ᱫᱚ ᱦᱟᱸᱜ ᱚᱱᱠᱟ ᱢᱮᱱ ᱞᱮᱠᱷᱟᱡ ᱫᱚ ᱡᱟᱦᱟᱸ ᱵᱚᱱ ᱤᱭᱟᱹ ᱫᱟᱜ ᱠᱚᱫᱚ ᱟᱞᱮᱥᱮᱱ ᱦᱚᱸ ᱚᱱᱠᱟ ᱞᱮᱠᱟᱛᱮᱫᱚ ᱢᱮᱱ ᱞᱮᱠᱟ ᱛᱮᱫᱚ ᱫᱟᱜ ᱫᱚ ᱵᱟᱭ ᱫᱟᱜ ᱟᱞᱮ ᱠᱟᱱᱟᱭ᱾ ᱦᱳᱭᱥᱮ ᱠᱤᱪᱷᱩ ᱫᱤᱱ ᱢᱟᱲᱟᱝ ᱦᱟᱸᱜ ᱫᱟᱜ ᱟᱞᱮ ᱠᱟᱱ ᱛᱟᱦᱮᱱᱟᱭ᱾ ᱟᱫᱚ ᱵᱟᱹᱭᱦᱟᱹᱲ ᱠᱚᱨᱮᱱᱟᱹᱜ ᱫᱟᱜ ᱵᱟᱲᱟ ᱠᱷᱟᱹᱛᱤᱨ, ᱟᱫᱚ ᱦᱟᱸᱜ ᱚᱱᱟ ᱠᱚᱨᱮ ᱫᱚ ᱦᱟᱸᱜ ᱨᱚᱦᱚᱭ ᱠᱚᱫᱚᱞᱮ ᱮᱻ ᱮᱛᱚᱦᱚᱵ ᱵᱟᱲᱟ ᱠᱟᱫᱟ ᱦᱳᱭ ᱥᱮ᱾
ᱟᱫᱚ ᱱᱚᱜᱼᱚ ᱱᱚᱝᱠᱟ ᱟᱞᱮ ᱫᱚ ᱦᱟᱸᱜ ᱴᱟᱺᱰᱤ ᱴᱚᱴᱷᱟ ᱫᱚ ᱵᱟᱝᱞᱮ ᱧᱩᱨᱩᱜ ᱠᱟᱱᱟ ᱛᱚ᱾ ᱟᱞᱮ ᱫᱚ ᱦᱟᱸᱜ ᱵᱤᱨ ᱴᱚᱴᱷᱟ ᱞᱮ ᱧᱩᱨᱩᱜ ᱠᱟᱱᱟ᱾
ᱟᱪᱪᱷᱟ ᱟᱪᱷᱟ᱾
ᱟᱫᱚ ᱦᱟᱸᱜ ᱚᱱᱠᱟ ᱡᱮᱢᱚᱱ ᱵᱤᱱ ᱢᱮᱱ ᱠᱮᱫᱟ ᱨᱚᱛᱷ ᱠᱚ, ᱛᱚ ᱟᱞᱮᱫᱚ ᱱᱚᱣᱟ ᱠᱚᱨᱮ ᱫᱚ ᱦᱟᱸᱜ ᱨᱚᱛᱷ‌ ᱠᱚᱫᱚ ᱦᱟᱸᱜ ᱜᱚᱝᱠᱮ ᱵᱟᱝᱠᱚ ᱤᱭᱟᱹ ᱜᱮᱛᱟᱞᱮᱭᱟ᱾
ᱦᱳᱭ ᱦᱳᱭ ᱜᱚᱝᱠᱮ ᱱᱚᱣᱟ ᱫᱚ ᱥᱟᱵᱠᱟᱢ ᱱᱚᱣᱟ ᱫᱚ ᱡᱟᱹᱥᱛᱤ ᱠᱟᱭᱛᱮ ᱱᱩᱝᱠᱩ ᱵᱟᱝᱟᱞᱤ, ᱟᱪᱪᱷᱟ ᱟᱨ ᱩᱱᱠᱩ ᱡᱟᱹᱛᱤ ᱟᱨ ᱤᱱᱟᱹ ᱪᱷᱟᱰᱟ ᱠᱟᱛ ᱛᱮᱜ ᱫᱚ ᱱᱚᱝᱠᱚ ᱥᱟᱵ ᱠᱟᱜ ᱢᱮ ᱟᱸ ᱱᱩᱱᱠᱩ ᱦᱤᱱᱫᱩ ᱫᱷᱚᱨᱢᱚ ᱡᱟᱦᱟᱸᱭ ᱠᱚ ᱵᱮᱥᱤ ᱠᱚ ᱤᱭᱟᱭᱟ ᱵᱚᱞᱮ, ᱩᱱᱠᱩ ᱠᱩ ᱜᱮ ᱟᱫᱚ ᱟᱞᱮᱫᱚ ᱢᱟᱱᱮ ᱟᱨᱠᱤ ᱟᱞᱮ ᱯᱟᱥᱮ ᱟᱹᱛᱩ ᱠᱚᱨᱮ ᱩᱱᱠᱩ ᱫᱤᱠᱩ ᱠᱚ ᱢᱮᱱᱟᱜ ᱠᱚᱣᱟ ᱛᱚ ᱟᱫᱚ ᱟᱞᱮᱫᱚ ᱫᱤᱠᱩ ᱟᱹᱛᱩ ᱥᱟᱣ ᱢᱟᱱᱮ ᱡᱳᱲᱟᱣ ᱜᱮᱛᱟᱞᱮᱭᱟ ᱟᱛᱩ ᱠᱩ ᱵᱚᱞᱮ, ᱢᱟᱱᱮ ᱥᱩᱨᱼᱥᱩᱨ ᱚᱲᱟᱜ ᱛᱟᱞᱮ ᱦᱟᱱᱟ ᱰᱟᱦᱟᱨ ᱦᱟᱱᱟᱥᱟ ᱱᱚᱣᱟᱥᱟ ᱢᱮᱱᱠᱷᱟᱱ ᱟᱞᱮ ᱢᱟᱱᱮ ᱟᱞᱮ ᱟᱹᱛᱩ ᱟᱹᱛᱩ ᱢᱩᱪᱟᱹᱫᱚᱜᱼᱟ, ᱫᱤᱠᱩ ᱟᱹᱛᱩ ᱥᱩᱨᱩᱜᱼᱟ, ᱱᱚᱝᱠᱟ ᱵᱚᱞᱮ ᱟᱫᱚ ᱱᱚ ᱚᱱᱠᱟ ᱟᱫᱚ ᱥᱟᱵ ᱠᱟᱜ ᱢᱮ ᱟᱫᱚ ᱳᱴᱷᱟᱵᱚᱥᱟ ᱢᱮᱱᱟᱜᱼᱟ ᱢᱤᱜ ᱥᱚᱸᱜᱮ ᱛᱮ ᱩᱱᱠᱩ ᱥᱟᱶ ᱟᱫᱚ ᱚᱱᱟ ᱠᱷᱟᱹᱛᱤᱨ ᱛᱤᱧ ᱞᱟᱹᱭᱫᱟ ᱵᱚᱞᱮ ᱟᱞᱮ ᱥᱮᱜ ᱫᱚ ᱱᱚᱝᱠᱟ᱾
ᱛᱟᱦᱚᱞᱮ ᱜᱚᱝᱠᱮ ᱟᱯᱮ ᱫᱚᱯᱮ ᱯᱚᱨᱚᱵᱽ ᱮᱸ ᱯᱚᱨᱚᱵᱽ ᱠᱚᱫᱚ ᱯᱮ ᱢᱟᱱᱟᱣ ᱜᱮᱭᱟ ᱥᱮ ᱵᱟᱝ ᱟᱵᱚᱣᱟᱜ ᱥᱟᱱ?
ᱦᱳᱭ ᱦᱳᱭ ᱜᱚᱝᱠᱮ ᱥᱟᱱᱟᱢ ᱯᱚᱨᱚᱵᱽ ᱜᱮᱞᱮ ᱢᱟᱱᱟᱣᱟ᱾
ᱚᱸᱻ ᱦᱳᱭᱛᱚ ᱟᱨ ᱢᱟᱱᱟᱣ ᱦᱚᱸ ᱞᱟᱹᱠᱛᱤ ᱠᱟᱱ ᱜᱮᱛᱟᱵᱚᱱᱟ᱾
ᱦᱳᱭ ᱦᱳᱭ ᱚᱱᱟ ᱠᱚ ᱱᱤᱭᱮ ᱫᱚ ᱠᱳᱱᱳ ᱚᱥᱩᱵᱤᱫᱟ ᱵᱟᱹᱱᱩᱜᱼᱟ ᱜᱚᱝᱠᱮ᱾ ᱯᱚᱨᱚᱵᱽ ᱥᱟᱱᱛᱟᱲ ᱠᱟᱱᱟ ᱵᱚᱱ ᱚᱱᱟ ᱥᱟᱱᱛᱟᱲ ᱨᱮᱱᱟᱜ ᱡᱚᱛᱚ ᱟᱹᱨᱤ ᱪᱟᱹᱞᱤ ᱡᱟᱦᱟᱱ ᱯᱚᱨᱚᱵᱽ ᱯᱚᱨᱵᱷᱟᱥ ᱠᱚ ᱡᱟᱦᱟᱸ ᱢᱮᱱᱟᱜ ᱛᱟᱵᱚᱱᱟ ᱵᱟᱨᱚ ᱢᱟᱥ ᱨᱮ ᱛᱮᱨᱚᱴᱤ ᱯᱚᱨᱚᱵᱽ ᱠᱚ ᱛᱚ ᱚᱱᱟ ᱥᱟᱱᱟᱢ ᱜᱮᱞᱮ ᱢᱟᱱᱟᱣᱟ
ᱦᱳᱭ ᱟᱞᱮ ᱦᱚᱸ ᱜᱚᱝᱠᱮ ᱟᱞᱮ ᱫᱚ ᱦᱟᱸᱜ ᱥᱟᱱᱟᱢᱟᱜ ᱜᱮᱞᱮ ᱢᱟᱱᱟᱣ ᱜᱮᱭᱟ ᱦᱳᱭ ᱥᱮ ᱡᱮᱢᱚᱱ ᱥᱟᱵ ᱠᱟᱜ ᱵᱤᱱ ᱫᱟᱸᱥᱟᱭ, ᱵᱟᱦᱟ, ᱠᱟᱨᱟᱢ ᱟᱨ ᱦᱚᱸ ᱢᱮᱱᱟᱜᱼᱟ ᱥᱟᱠᱨᱟᱛ ᱦᱳᱭ ᱚᱱᱟ ᱠᱚ ᱥᱟᱱᱟᱢᱟᱜ ᱜᱮ ᱯᱚᱨᱚᱵᱽ ᱞᱮ ᱢᱟᱱᱟᱣ ᱢᱟᱱᱟᱣ ᱜᱮᱭᱟ
ᱦᱩᱹ ᱦᱩᱸ
ᱛᱟᱦᱚᱞᱮ ᱜᱚᱝᱠᱮ ᱟᱵᱤᱱ ᱫᱚ ᱫᱟᱸᱥᱟᱭ ᱫᱚᱱ ᱠᱚ ᱵᱤᱱ ᱪᱟᱞᱟᱣ ᱵᱟᱲ ᱜᱮᱭᱟ ᱥᱮ ᱵᱟᱝ ᱟᱯᱮ ᱚᱸᱰᱮ ᱠᱷᱚᱱᱟᱜ ᱫᱚ ᱠᱚ ᱪᱟᱞᱟᱜ ᱜᱮᱭᱟ
ᱚᱱᱠᱟ ᱟᱞᱮ ᱟᱹᱛᱩ ᱨᱮᱱ ᱫᱚ ᱫᱟᱥᱟᱸᱭ ᱫᱚ ᱠᱚ ᱮᱱᱮᱡ ᱜᱮᱭᱟ ᱢᱮᱱᱠᱷᱟᱱ ᱟᱹᱛᱩ ᱨᱮ ᱜᱮ ᱵᱟᱨᱦᱮ ᱥᱮᱫ ᱫᱚ ᱵᱟᱠᱚ ᱪᱟᱞᱟᱜᱼᱟ ᱵᱚᱞᱮ ᱚᱱᱠᱟ ᱥᱳᱢᱳᱭ ᱟᱨᱠᱤ ᱵᱟᱝ ᱦᱳᱭᱳᱜ ᱠᱟᱱᱟ ᱟᱨ ᱞᱟᱦᱟ ᱛᱮ ᱡᱟᱦᱟᱸᱭ ᱠᱚ ᱪᱟᱞᱟᱜ ᱠᱟᱱ ᱛᱟᱦᱮᱸᱱᱟ ᱵᱚᱞᱮ ᱥᱳᱢᱚᱭ ᱵᱚᱞᱛᱮ ᱱᱚᱝᱠᱟ ᱥᱮ ᱛᱷᱚᱲᱟ ᱢᱟᱱᱮ ᱠᱟᱹᱢᱤ ᱠᱚ ᱨᱮ ᱠᱚ ᱡᱚᱯᱲᱟᱣ ᱟᱠᱟᱱᱟ ᱥᱟᱱᱟᱢ ᱦᱚᱲ ᱛᱟᱨᱯᱚᱨᱮ ᱟᱸ ᱥᱟᱵ ᱠᱟᱜ ᱢᱮ ᱫᱟᱸᱥᱟᱭ ᱮᱱᱮᱡ ᱫᱚ ᱢᱤᱫᱴᱮᱱ ᱥᱟᱵ ᱠᱟᱜ ᱢᱮ ᱚᱱᱠᱟ ᱠᱩᱲᱤ ᱯᱚᱸᱪᱤᱥ ᱡᱚᱱ ᱵᱟᱢ ᱥᱮᱱ ᱞᱮᱱᱠᱷᱟᱱ ᱫᱚ ᱢᱚᱡᱟ ᱵᱟᱹᱱᱩᱜᱼᱟ ᱥᱮ
ᱦᱳᱭ ᱦᱳᱭ
ᱟᱫᱚ ᱥᱟᱵ ᱠᱟᱜ ᱢᱮ ᱟᱫᱚ ᱩᱱᱟᱹᱜ ᱜᱟᱱ ᱦᱚᱲ ᱜᱮ ᱮᱸ ᱟᱫᱚ ᱠᱟᱹᱢᱤ ᱥᱩᱛᱨᱚ ᱦᱟᱱᱛᱮ ᱱᱟᱛᱮ ᱠᱩ ᱛᱟᱦᱮᱸᱱᱟ ᱛᱟᱨᱯᱚᱨᱮ ᱟᱫᱚ ᱚᱱᱠᱟ ᱱᱮᱛᱟᱨ ᱱᱮᱛᱟᱨ ᱫᱚ ᱚᱱᱠᱟ ᱥᱳᱢᱚᱭ ᱵᱟᱝ ᱦᱩᱭᱩᱜ ᱠᱟᱱᱟ ᱜᱚᱝᱠᱮ ᱞᱟᱦᱟᱛᱮ ᱵᱚᱨᱥᱚᱝ ᱡᱟᱦᱟᱸᱭ ᱠᱚ ᱛᱟᱦᱮᱸ ᱠᱟᱱᱟ ᱵᱚᱞᱮ ᱡᱟᱦᱟᱸᱭ ᱛᱷᱚᱲᱟ ᱚᱱᱠᱟ
ᱦᱳᱭ ᱦᱳᱭ ᱢᱟᱨᱮ ᱠᱚ ᱢᱟᱨᱮ ᱦᱟᱯᱲᱟᱢ ᱠᱚ ᱠᱚ ᱛᱟᱦᱮᱸ ᱞᱮᱱ ᱛᱟᱵᱚᱱᱟ ᱛᱚ
ᱛᱟᱦᱮᱸ ᱠᱟᱱ ᱛᱟᱞᱮᱭᱟ ᱦᱳᱭ ᱦᱳᱭ ᱩᱱᱠᱩ ᱠᱚ ᱛᱷᱚᱲᱟ ᱠᱚ ᱪᱟᱞᱟᱜ ᱠᱟᱱ ᱛᱟᱦᱮᱸᱱᱟ ᱟᱫᱚ ᱱᱤᱛ ᱚᱠᱛᱚ ᱫᱚ ᱜᱚᱝᱠᱮ ᱥᱟᱱᱟᱢ ᱦᱚᱲ ᱪᱟᱹᱠᱨᱤ ᱠᱚᱨᱮ ᱠᱚ ᱡᱚᱲᱟᱣ ᱵᱟᱲᱟᱭᱮᱱᱟ ᱥᱮ ᱪᱟᱹᱠᱨᱤ ᱛᱟᱨ ᱯᱚᱨᱮ ᱚᱲᱟᱜ ᱫᱩᱣᱟᱹᱨ ᱛᱟᱯᱚᱨᱮ ᱚᱱᱠᱟᱱ ᱵᱟᱹᱦᱩ ᱠᱚ ᱠᱚ ᱵᱟᱹᱦᱩ ᱟᱫ ᱠᱚᱣᱟ ᱟᱨ ᱚᱱᱠᱟ ᱱᱤᱛ ᱚᱠᱛᱚ ᱫᱚ ᱩᱱᱟᱹᱜ ᱫᱚ ᱵᱟᱠᱚ ᱵᱟᱹᱵᱩ ᱛᱟᱠᱚ ᱫᱚ ᱵᱟᱠᱚ ᱵᱟᱲᱟᱭᱟ ᱥᱮ ᱟᱨ ᱵᱚᱭᱮᱥ ᱠᱚ ᱦᱚᱸᱠᱚ ᱵᱚᱭᱮᱥ ᱩᱛᱟᱹᱨ ᱮᱱᱟ ᱟᱫᱚ ᱱᱚᱝᱠᱟ ᱵᱚᱞᱮ
ᱚ ᱦᱮᱸ ᱜᱚᱝᱠᱮ ᱚᱱᱠᱟ ᱦᱚᱸ ᱠᱟᱛᱷᱟ ᱠᱟᱱ ᱛᱟᱵᱚᱱᱟ ᱟᱵᱚᱣᱟᱜ ᱟᱹᱨᱤᱪᱟᱹᱞᱤ ᱦᱚᱸᱵᱚᱱ ᱫᱚᱦᱚ ᱤᱫᱤ ᱢᱟ ᱡᱮᱢᱚᱱ
ᱦᱳᱭ ᱦᱳᱭ ᱟᱫᱚ ᱱᱚᱣᱟ ᱫᱚ ᱫᱚᱦᱚ ᱫᱚ ᱫᱚ ᱟᱹᱛᱩ ᱨᱮ ᱦᱩᱭᱩᱜ ᱠᱟᱱᱟ ᱵᱚᱞᱮ ᱵᱟᱨᱦᱮ ᱥᱮᱫ ᱫᱚ ᱵᱟᱠᱚ ᱪᱟᱞᱟᱜ ᱠᱟᱱ ᱨᱮᱦᱚᱸ
ᱦᱳᱭ ᱦᱳᱭ ᱟᱫᱚ ᱜᱚᱝᱠᱮ ᱚᱱᱠᱟ ᱨᱮᱦᱚᱸ ᱵᱟᱦᱨᱮ ᱠᱚᱨᱮ ᱵᱚᱱ ᱛᱟᱦᱮᱸᱱ ᱠᱚ ᱨᱮᱦᱚᱸ ᱟᱫᱚ ᱚᱱᱠᱟ ᱡᱩᱫᱤ ᱡᱟᱦᱟᱸᱭ ᱜᱮᱵᱚᱱ ᱚᱞᱚᱜ ᱠᱟᱱᱟ ᱵᱟᱦᱨᱮ ᱫᱤᱥᱚᱢ ᱠᱚᱨᱮ ᱦᱳᱭ ᱥᱮ ᱟᱫᱚ ᱦᱟᱸᱜ ᱚᱱᱠᱟ ᱯᱚᱨᱚᱵᱽ ᱠᱚᱫᱚ ᱦᱟᱸᱜ ᱟᱵᱩᱣᱟᱜ ᱡᱩᱫᱤ ᱵᱟᱵᱩᱱ ᱦᱤᱡᱩᱜᱼᱟ ᱟᱵᱩᱣᱟᱜ ᱢᱟᱨᱟᱝ ᱯᱚᱨᱚᱵᱽ ᱠᱚ ᱨᱮ ᱦᱳᱭ ᱥᱮ ᱚᱱᱟ ᱠᱚᱫᱚ ᱦᱟᱸᱜ ᱵᱟᱵᱚᱱ ᱧᱮᱞ ᱪᱮᱫ ᱫᱟᱲᱮᱟᱜᱼᱟ ᱦᱳᱭ ᱥᱮ
ᱚᱱᱠᱟ ᱢᱮᱱ ᱞᱮᱠᱷᱟᱱ ᱫᱚ ᱦᱟᱸᱜ ᱚᱱᱟ ᱯᱚᱨᱚᱵᱽ ᱠᱚᱫᱚ ᱦᱟᱸᱜ ᱧᱮᱞ ᱫᱚ ᱱᱤᱦᱟᱹᱛ ᱜᱮ ᱞᱟᱹᱠᱛᱤ ᱠᱟᱱ ᱛᱟᱵᱚᱱᱟ ᱛᱟᱦᱚᱞᱮ ᱜᱚᱝᱠᱮ ᱟᱯᱮ ᱚᱱᱛᱮ ᱫᱚ ᱛᱟᱦᱞᱮ ᱜᱛᱝᱠᱮ ᱪᱟᱥ ᱫᱚ ᱛᱤᱱᱟᱹᱜ ᱵᱟᱨ ᱯᱮ ᱦᱩᱲᱩ ᱠᱚᱫᱚ ᱯᱮ ᱨᱚᱦᱚᱭ ᱵᱟᱲᱟᱭ ᱜᱮᱛᱮ
ᱪᱟᱥ ᱫᱚ ᱜᱚᱝᱠᱮ ᱟᱞᱮ ᱥᱮᱫ ᱫᱚ ᱵᱟᱨ ᱫᱷᱟᱣ ᱞᱮ ᱪᱟᱥᱟ
ᱦᱚᱭᱛᱚ ᱚᱱᱟ ᱡᱟᱦᱟᱸ ᱥᱤᱛᱩᱝ ᱫᱤᱱ ᱦᱚᱸᱯᱮ ᱨᱚᱦᱚᱭ ᱫᱟᱲᱮᱭᱟᱜ ᱜᱮᱭᱟ ᱵᱟᱝ
ᱦᱳᱭ ᱦᱳᱭ ᱟᱞᱮ ᱥᱮᱫ ᱫᱚ ᱚᱱᱠᱟ ᱥᱟᱵᱢᱟᱨᱥᱤ ᱠᱚᱞ ᱨᱮᱭᱟᱜ ᱦᱚᱸ ᱵᱮᱵᱚᱥᱛᱟ ᱢᱮᱱᱟᱜᱼᱟ ᱟᱫᱚ ᱯᱟᱥᱮᱡ ᱥᱤᱛᱩᱝ ᱫᱤᱱ ᱦᱚᱞᱮ ᱨᱚᱦᱚᱭ ᱫᱚᱞᱮ ᱨᱚᱦᱚᱭᱟ ᱱᱚᱣᱟ ᱠᱚ ᱱᱤᱭᱮ ᱫᱟᱜ ᱠᱚ ᱱᱤᱭᱮ ᱫᱚ ᱚᱥᱩᱵᱤᱫᱷᱟ ᱵᱟᱹᱱᱩᱜᱼᱟ ᱢᱮᱱᱠᱷᱟᱱ ᱟᱫᱚ ᱵᱚᱨᱥᱟ ᱠᱟᱱᱟ ᱥᱮ ᱥᱮᱨᱢᱟ ᱫᱟᱜ ᱡᱩᱫᱤ ᱵᱟᱭ ᱡᱟᱹᱲᱤ ᱞᱮᱠᱷᱟᱱ ᱫᱚ ᱛᱷᱚᱲᱟ ᱢᱟᱱᱮ ᱦᱚᱲᱟᱜ ᱦᱚᱸ ᱢᱟᱱᱮ ᱟᱥᱟ ᱵᱷᱚᱨᱥᱟ ᱛᱟᱦᱮᱸᱱᱟ ᱥᱮ ᱡᱮ ᱵᱟᱨ ᱵᱟᱨ ᱚᱱᱠᱟ ᱥᱟᱵᱢᱟᱨᱥᱟᱞ ᱛᱮᱫᱚ ᱪᱟᱥᱵᱟᱥ
ᱦᱳᱭ ᱟᱞᱮᱥᱮᱱ ᱜᱚᱝᱠᱮ ᱢᱮᱱ ᱞᱮᱠᱷᱟᱱ ᱫᱚ ᱚᱱᱠᱟ ᱦᱟᱸᱜ ᱥᱩᱡᱳᱜᱽ ᱥᱩᱵᱤᱫᱷᱟ ᱦᱟᱸᱜ ᱵᱟᱞᱮ ᱧᱟᱢ ᱟᱠᱟᱫᱟ ᱦᱳᱭᱥᱮ ᱛᱟᱦᱚᱞᱮ ᱱᱚᱜᱼᱚ ᱱᱚᱝᱠᱟ ᱢᱮᱱᱞᱮᱱᱠᱷᱟᱱ ᱫᱚ ᱥᱮᱨᱢᱟ ᱥᱮᱨᱢᱟ ᱡᱟᱹᱲᱤ ᱵᱷᱚᱨᱥᱟ ᱨᱮᱜᱮᱞᱮ ᱛᱟᱦᱮᱱ ᱜᱮᱭᱟ ᱟᱞᱮ ᱥᱮᱫ ᱫᱚ ᱚᱱᱮ ᱚᱱᱠᱟ ᱢᱤᱫ ᱫᱷᱟᱣ ᱜᱮᱞᱮ ᱪᱟᱥ ᱫᱟᱲᱮᱜ ᱜᱮᱭᱟ ᱛᱚ ᱱᱚᱣᱟ ᱟᱥᱟᱲ ᱵᱚᱸᱜᱟ ᱫᱤᱱ ᱨᱮᱜᱮ
ᱦᱳᱭ
ᱟᱨ ᱥᱤᱛᱩᱝ ᱫᱤᱱ ᱫᱚ ᱦᱟᱸᱜ ᱚᱱᱠᱟ ᱯᱩᱲᱤᱭᱟᱹ ᱜᱮ ᱛᱟᱦᱮᱱ ᱠᱟᱱ ᱛᱟᱞᱮᱭᱟ ᱠᱷᱮᱛ ᱠᱚ ᱦᱳᱭ ᱟᱫᱚ ᱡᱟᱦᱟᱸᱭ ᱠᱚᱣᱟᱜ ᱚᱱᱠᱟ ᱵᱟᱹᱭᱦᱟᱹᱲ ᱠᱚᱨᱮ ᱠᱷᱮᱛ ᱠᱚ ᱢᱮᱱᱟᱜ ᱟᱠᱟᱫ ᱛᱟᱠᱚᱣᱟ ᱟᱫᱚ ᱚᱱᱟ ᱵᱟᱹᱭᱦᱟᱹᱲ ᱠᱚᱨᱮ ᱦᱟᱸᱜ ᱚᱱᱟ ᱡᱟᱦᱟᱸ ᱠᱚ ᱡᱷᱟᱨᱱᱟᱜ ᱠᱟᱱᱟ ᱦᱳᱭ ᱚᱱᱟ ᱡᱷᱟᱨᱱᱟ ᱫᱟᱜ ᱛᱮᱜᱮ ᱦᱟᱸᱜ ᱠᱚ ᱪᱟᱥ ᱜᱮᱭᱟ ᱚᱱᱟ ᱵᱟᱹᱭᱦᱟᱹᱲ ᱠᱚᱨᱮ ᱫᱚ ᱥᱤᱛᱩᱝ ᱫᱤᱱ ᱨᱮᱦᱚᱸ ᱨᱩᱫᱤ ᱫᱟᱜ ᱫᱟᱜ ᱠᱚ ᱧᱟᱯᱟᱢᱚᱜ ᱠᱷᱟᱡ ᱫᱚ ᱦᱳᱭᱥᱮ ᱟᱨ ᱫᱟᱜ ᱠᱚ ᱡᱚᱠᱷᱚᱱ ᱵᱟᱝ ᱧᱟᱯᱟᱢᱚᱜᱼᱟ ᱟᱫᱚ ᱦᱟᱸᱜ ᱩᱱᱠᱩ ᱚᱱᱠᱟ ᱢᱮᱱ ᱞᱮᱠᱷᱟᱱ ᱫᱚ ᱦᱟᱸᱜ ᱵᱟᱞᱮ ᱨᱚᱦᱚᱭ ᱫᱟᱲᱮᱜ ᱜᱮᱭᱟ
ᱦᱩᱸ
ᱛᱟᱦᱞᱮ ᱜᱚᱢᱠᱮ ᱱᱮᱛᱟᱨ ᱢᱟ ᱟᱨᱚ ᱟᱥᱟᱲ ᱵᱚᱸᱜᱟ ᱫᱤᱱ ᱛᱮᱢᱟ ᱟᱹᱰᱤ ᱵᱤᱨ ᱠᱚᱨᱮ ᱦᱟᱸᱜ ᱮ ᱟᱹᱰᱤ ᱟᱭᱢᱟ ᱡᱚ ᱵᱤᱞᱤ ᱠᱚ ᱛᱟᱯᱚᱨ ᱩᱛᱩ ᱠᱚᱨᱮᱱᱟᱜ ᱡᱤᱱᱤᱥᱟᱜ ᱥᱟᱱᱟᱢ ᱠᱚᱜᱮ ᱧᱟᱯᱟᱢᱚᱜ ᱜᱮᱭᱟ ᱛᱚ ᱟᱯᱮ ᱥᱮᱱ ᱫᱚ ᱜᱚᱝᱠᱮ ᱛᱟᱦᱮᱞᱮ ᱚᱱᱠᱟ ᱢᱮᱱ ᱞᱮᱱᱠᱷᱟᱱ ᱫᱚ ᱵᱤᱨᱵᱩᱨᱩ ᱠᱚᱫᱚ ᱵᱟᱹᱱᱩᱜ ᱠᱟᱫᱟ ᱛᱚ ᱛᱟᱦᱞᱮ ᱜᱚᱝᱠᱮ ᱚᱱᱠᱟ ᱢᱮᱱᱞᱮᱱᱠᱷᱟᱱ ᱫᱚ ᱟᱯᱮ ᱫᱚ ᱚᱱᱟ ᱥᱚᱵᱡᱤ ᱠᱚᱫᱚ ᱦᱟᱸᱜ ᱜᱚᱝᱠᱮ ᱟᱯᱮ ᱫᱚᱯᱮ ᱪᱟᱥ ᱵᱟᱲᱟᱭ ᱜᱮᱭᱟ ᱥᱮ ᱵᱟᱝ
ᱦᱩᱸ ᱦᱩᱸ ᱦᱩᱸ ᱦᱩᱸ ᱥᱚᱵᱽᱡᱤ ᱠᱚ ᱪᱟᱥ ᱦᱚᱞᱮ ᱪᱟᱥ ᱜᱮᱭᱟ ᱟᱫᱚ ᱚᱲᱟᱜ ᱨᱮ ᱡᱚᱢ ᱞᱟᱹᱜᱤᱫ ᱫᱚ ᱦᱮᱸ ᱚᱱᱠᱟ ᱛᱟᱦᱮᱱ ᱫᱟᱞᱮ ᱢᱟᱱᱮ ᱛᱟᱦᱮᱱ ᱜᱮᱭᱟ ᱢᱟᱱᱮ ᱯᱟᱨᱟᱭ ᱦᱚᱲᱟᱜ ᱚᱲᱟᱜ ᱨᱮᱜᱮ ᱢᱮᱱᱫᱚ ᱱᱟᱭᱤᱱᱴᱤ ᱯᱟᱨᱥᱮᱱᱴ ᱦᱚᱲᱟᱜ ᱚᱲᱟᱜ ᱨᱮᱜᱮ ᱱᱚᱝᱠᱟ ᱵᱚᱞᱮ ᱚᱲᱟᱜ ᱛᱟᱭᱚᱢ ᱠᱚᱨᱮ ᱥᱮ ᱚᱲᱟᱜ ᱞᱟᱦᱟ ᱠᱚᱨᱮ ᱪᱟᱨ ᱨᱮᱭᱟᱜ ᱢᱤᱫᱴᱮᱱ ᱥᱟᱭᱤᱴ ᱨᱮ ᱚᱱᱠᱟ ᱟᱨᱠᱤ ᱚᱱᱠᱟ ᱥᱚᱵᱡᱤ ᱵᱟᱜᱟᱱ ᱠᱚᱫᱚ ᱠᱚ ᱵᱮᱱᱟᱣ ᱵᱟᱲᱟ ᱠᱟᱫ ᱜᱮᱭᱟ ᱡᱟᱦᱟᱸ ᱫᱚ ᱫᱤᱱ ᱩᱛᱩ ᱫᱤᱱ ᱡᱚᱢ ᱜᱟᱱᱚᱜ ᱞᱮᱠᱟᱱᱟᱜ ᱟᱨ ᱤᱱᱟᱹ ᱪᱷᱟᱰᱟ ᱠᱟᱛᱮᱫ ᱵᱟᱡᱟᱨ ᱠᱚᱦᱚᱸ ᱛᱷᱚᱲᱟ ᱥᱩᱨ ᱜᱮᱭᱟ ᱟᱹᱰᱤ ᱟᱸᱴ ᱫᱚ ᱵᱟᱝ ᱥᱟᱹᱜᱤᱧᱟ ᱚᱱᱠᱟ ᱛᱤᱱ ᱪᱟᱨ ᱠᱤᱞᱳᱢᱤᱴᱟᱨ ᱟᱨ ᱟᱹᱛᱩ ᱨᱮᱦᱚᱸ ᱢᱟᱱᱮ ᱚᱱᱠᱟ ᱵᱟᱨ ᱦᱟᱯᱛᱟᱨᱮ ᱵᱟᱨᱫᱤᱱ ᱠᱟᱛᱮᱫ ᱦᱟᱴ ᱵᱟᱹᱭᱥᱟᱹᱜᱼᱟ ᱟᱨ ᱵᱚᱞᱮ ᱟᱫᱚ ᱚᱱᱟ ᱠᱷᱟᱹᱛᱤᱨ ᱠᱷᱟᱹᱛᱤᱨ ᱛᱮ ᱟᱫᱚ ᱚᱱᱟ ᱟᱲᱟᱜ ᱥᱟᱠᱟᱢ ᱠᱤᱨᱤᱧ ᱥᱮ ᱚᱱᱠᱟ ᱥᱟᱠᱥᱚᱵᱽᱡᱤ ᱠᱤᱨᱤᱧ ᱥᱮ ᱚᱱᱟ ᱠᱚᱱᱟᱜ ᱫᱚ ᱚᱥᱩᱵᱤᱫᱷᱟ ᱫᱚ ᱵᱟᱝ ᱦᱩᱭᱩᱜ ᱜᱮᱭᱟ
ᱚ
ᱟᱫᱚ ᱟᱯᱮᱥᱮᱫ ᱜᱮ ᱪᱮᱫ ᱞᱮᱠᱟ ᱱᱚᱣᱟ ᱵᱟᱡᱟᱨ ᱠᱚ ᱛᱤᱱᱟᱹᱜ ᱥᱟᱺᱜᱤᱧ ᱨᱮ ᱢᱮᱱᱟᱜ ᱟᱠᱟᱫᱟ
ᱦᱳᱭ ᱜᱚᱝᱠᱮ ᱟᱞᱮ ᱥᱮᱫ ᱫᱚ ᱢᱮᱱ ᱞᱮᱱᱠᱷᱟᱱ ᱫᱚ ᱵᱟᱡᱟᱨ ᱦᱟᱸᱜ ᱟᱞᱮᱥᱮᱫ ᱫᱚ ᱟᱹᱰᱤ ᱟᱭᱢᱟ ᱡᱷᱟᱹᱞ ᱨᱮᱜᱮ ᱦᱩᱭᱩᱜ ᱵᱟᱡᱟᱨ ᱠᱚᱫᱚ ᱢᱮᱱᱟᱜ ᱠᱟᱜ ᱛᱟᱞᱮᱭᱟ ᱟᱫᱚ ᱱᱚᱜᱼᱚ ᱱᱚᱝᱠᱟ ᱢᱟᱱᱮ ᱪᱮᱫ ᱞᱮᱠᱟᱞᱤᱧ ᱢᱮᱛᱟᱣᱟᱵᱮᱱᱟ ᱚᱱᱠᱟ ᱥᱚᱯᱛᱟᱦ ᱨᱮ ᱦᱟᱴ ᱠᱚ ᱦᱩᱭ ᱵᱟᱲᱟᱜ ᱟᱛᱚ ᱟᱫᱚ ᱦᱟᱸᱜ ᱚᱱᱟ ᱦᱟᱴ ᱠᱚᱜᱮᱞᱮ ᱪᱟᱞᱟᱣ ᱵᱟᱲᱟᱜᱼᱟ ᱦᱳᱭ
ᱛᱚ ᱚᱱᱠᱟ ᱢᱮᱱᱞᱠᱷᱟᱱ ᱫᱚ ᱚᱱᱟ ᱦᱟᱴ ᱡᱚᱠᱷᱚᱱ ᱦᱩᱭᱩᱜ ᱛᱟᱞᱮᱭᱟ ᱛᱚ ᱛᱚᱠᱷᱚᱱ ᱜᱮ ᱦᱮᱡ ᱞᱮ ᱪᱟᱞᱟᱜᱼᱟ ᱵᱟᱡᱟᱨ ᱠᱚᱫᱚ ᱥᱚᱢᱚᱭ ᱜᱮ ᱦᱟᱸᱜ ᱞᱮ ᱚᱱᱟ ᱠᱚᱫᱚᱞᱮ ᱦᱟᱛᱟᱣ ᱟᱹᱜᱩ ᱠᱟᱜᱼᱟ ᱟᱨ ᱵᱟᱠᱷᱟᱡ ᱦᱟᱸᱜ ᱚᱲᱟᱜ ᱠᱚᱨᱮ ᱚᱱᱟ ᱵᱟᱲᱜᱮ ᱠᱚ ᱢᱮᱱᱟᱜ ᱟᱠᱟᱫᱟ ᱦᱳᱭ ᱚᱱᱟ ᱠᱚᱨᱮᱞᱮ ᱨᱚᱦᱚᱭ ᱵᱟᱲᱟ ᱟᱠᱟᱫ ᱜᱮ ᱜᱮᱭᱟ ᱦᱳᱭᱥᱮ ᱡᱷᱟᱹᱱᱴᱤ ᱠᱚᱞᱮ ᱡᱷᱟᱹᱱᱴᱤ ᱵᱟᱲᱟ ᱠᱟᱜᱼᱟ ᱚᱱᱟ ᱠᱚᱨᱮ ᱜᱮᱞᱮ ᱞᱟᱫᱮ ᱵᱟᱲᱟ ᱠᱟᱜᱼᱟ
ᱦᱳᱭ ᱦᱳᱭ ᱟᱵᱩ ᱥᱟᱵ ᱠᱟᱜ ᱢᱮ ᱡᱮᱦᱮᱛᱩ ᱥᱟᱱᱛᱟᱲ ᱠᱟᱱᱟ ᱵᱩᱱ ᱟᱲᱟᱜ ᱥᱟᱠᱟᱢ ᱡᱚᱢ ᱠᱟᱛᱮᱫ ᱦᱚᱸᱵᱚᱱ ᱛᱟᱸᱦᱮ ᱫᱟᱲᱮᱭᱟᱜ ᱜᱮᱭᱟ
ᱦᱳᱭ ᱦᱳᱭ
ᱦᱳᱭ ᱥᱮ ᱟᱨ ᱚᱱᱟ ᱟᱲᱟᱜ ᱥᱟᱠᱟᱢ ᱨᱮᱜᱮ ᱵᱷᱟᱹᱜᱤ ᱜᱩᱱ ᱢᱮᱱᱟᱜ ᱟᱠᱟᱫᱟ ᱪᱮᱫᱟᱜ ᱡᱮ ᱡᱟᱦᱟᱸ ᱟᱲᱟᱜ ᱥᱟᱠᱟᱢ ᱡᱚᱢ ᱠᱟᱛᱮᱜ ᱟᱢ ᱦᱚᱲᱢᱚ ᱯᱷᱤᱴᱢ ᱫᱚᱦᱚᱭ ᱛᱟᱢᱟ ᱥᱮ
ᱚᱱᱟ ᱠᱷᱚᱱ ᱚᱱᱟ ᱚᱱᱟ ᱡᱩᱫᱤ ᱟᱢ ᱚᱱᱟ ᱢᱟᱱᱮ ᱯᱳᱚᱞᱴᱤᱨᱤ ᱡᱤᱞ ᱡᱟᱦᱟᱸ ᱠᱚ ᱟᱹᱠᱷᱤᱨᱤᱧᱮᱫ ᱠᱟᱱ ᱱᱤᱛ ᱚᱠᱛᱚ ᱵᱚᱭᱞᱟᱨ ᱢᱩᱨᱜᱤ ᱚᱱᱟ ᱛᱮᱫᱚ ᱟᱹᱰᱤ ᱟᱸᱴ ᱵᱟᱹᱲᱤᱡᱚᱜᱼᱟ ᱦᱚᱲᱢᱚ ᱚᱱᱟ ᱴᱤᱱ ᱱᱟᱢᱮ ᱚᱸᱰᱮ ᱮᱴᱟᱜ ᱡᱤᱱᱤᱥᱮ ᱮᱴᱟᱜ ᱦᱚᱨᱢᱚᱱ ᱵᱚᱱ ᱡᱚᱢᱫᱟ ᱟᱵᱚ
ᱦᱳᱭ ᱦᱳᱭ
ᱟᱵᱚ ᱛᱟᱣ ᱫᱚ ᱠᱚᱲᱟ ᱜᱤᱫᱽᱨᱟᱹ ᱵᱚᱱ ᱥᱚᱡᱚᱚ ᱫᱟᱲᱮᱭᱟᱜ ᱠᱟᱱᱟ ᱦᱮᱸ ᱠᱤᱱᱛᱩ ᱠᱩᱲᱤ ᱜᱤᱫᱽᱨᱟᱹ ᱫᱚ ᱠᱩᱲᱤ ᱜᱤᱫᱽᱨᱟᱹ ᱫᱚ ᱱᱚᱣᱟ ᱫᱚ ᱡᱚᱢ ᱫᱚ ᱮᱠᱫᱚᱢ ᱜᱮ ᱠᱷᱟᱨᱟᱯ ᱜᱮᱭᱟ ᱦᱳᱭᱥᱮ ᱜᱚᱝᱠᱮᱢ ᱧᱮᱞ ᱠᱚᱣᱟ ᱱᱤᱛ ᱠᱩᱲᱤ ᱜᱤᱫᱽᱟᱹᱣᱟᱜ ᱡᱟᱦᱟᱸ ᱚᱞᱯᱚ ᱵᱚᱭᱮᱥ ᱨᱮᱱ ᱠᱩᱲᱤ ᱜᱤᱫᱽᱨᱟᱹ ᱚᱱᱠᱟ ᱯᱚᱞᱴᱨᱤ ᱡᱤᱞ ᱫᱚ ᱡᱚᱢ ᱚᱪᱚ ᱜᱮ ᱵᱟᱝ ᱴᱷᱤᱠᱟ ᱪᱮᱫᱟᱜ ᱡᱮ ᱩᱱᱠᱩᱢ ᱧᱮᱞ ᱠᱚᱣᱟ ᱦᱟᱸᱜ ᱩᱱᱠᱩᱣᱟᱜ ᱫᱚ ᱦᱚᱲᱚᱨᱢᱚᱱ ᱵᱮᱞᱮᱱᱥ ᱠᱚ ᱛᱟᱦᱮᱱᱟ ᱥᱮ ᱟᱨ ᱟᱨ ᱥᱟᱵ ᱠᱟᱜ ᱢᱮ ᱩᱱᱠᱩ ᱜᱨᱳᱛᱷ ᱦᱚᱨᱢᱚᱱ ᱠᱚ ᱮᱢᱟ ᱠᱚᱣᱟ ᱵᱚᱞᱮ ᱩᱱᱠᱩ ᱯᱳᱚᱞᱴᱨᱤ ᱫᱚ ᱧᱮᱞ ᱠᱚᱣᱟᱢᱦᱟᱜ ᱯᱚᱸᱭᱛᱟᱞᱤᱥ ᱫᱤᱱ ᱢᱽᱮ ᱨᱮᱤ ᱫᱩ ᱠᱤᱞᱳ ᱠᱚ ᱦᱟᱨᱟᱜᱼᱟ
ᱦᱳᱭ ᱦᱳᱭ
ᱛᱚ ᱚᱱᱟ ᱞᱟᱹᱜᱤᱫ ᱦ ᱠᱟᱱᱟ ᱜᱚᱢᱠᱮ ᱩᱱᱠᱩ ᱡᱩᱚᱫᱤ ᱟᱵᱚ ᱵᱚᱱ ᱡᱚᱢ ᱦᱚᱪ ᱠᱟ ᱟᱵᱨᱮᱱ ᱢᱟᱹᱭ ᱵᱟᱹᱵᱩ ᱢᱟᱹᱭ ᱛᱟᱠᱚ ᱥᱮ ᱚᱠᱟ ᱟᱵᱚᱨᱮᱱ ᱵᱤᱴᱤ ᱛᱟᱠᱚ ᱛᱚ ᱩᱱᱠᱩ ᱡᱟᱦᱟᱸ ᱜᱨᱡᱽ ᱦᱚᱲᱢᱚᱱ ᱠᱚ ᱮᱢᱟ ᱠᱚ ᱠᱟᱱᱟ ᱚᱱᱟ ᱯᱩᱨᱟᱹ ᱤᱱᱡᱮᱠᱴᱚᱜ ᱠᱟᱱᱟ ᱟᱵᱚᱣᱟᱜ ᱟᱵᱚ ᱨᱮᱱ ᱨᱮᱱ ᱢᱟᱭ ᱛᱟᱠᱚ ᱪᱮ ᱟᱨ ᱧᱮᱞ ᱠᱚᱢ ᱦᱚᱸ ᱚᱞᱯᱚ ᱵᱚᱭᱚᱥ ᱨᱮᱜᱮ ᱟᱵᱚᱨᱮᱱ ᱢᱟᱹᱭ ᱛᱟᱠᱚ ᱢᱟᱱᱮ ᱢᱟᱱᱮ ᱦᱟᱨᱟᱜ ᱠᱟᱱ ᱛᱟᱠᱚᱣᱟ ᱟᱭᱢᱟ ᱡᱤᱱᱤᱥ ᱜᱮ ᱚᱝᱜᱚ ᱯᱨᱚᱛᱚᱝᱜᱚ ᱯᱚᱨᱤᱵᱚᱨᱛᱚᱱᱚᱜ ᱠᱟᱱᱟ ᱚᱱᱟ ᱫᱚ ᱚᱱᱟ ᱨᱮᱱᱟᱜ ᱜᱮ ᱠᱟᱨᱚᱱ ᱠᱟᱱᱟ ᱦᱳᱭ ᱚᱱᱟ ᱛᱮᱵᱚᱱ ᱫᱟᱭᱟᱜᱮ ᱜᱮ ᱜᱚᱢᱠᱮ ᱯᱳᱚᱞᱴᱨᱤ ᱡᱤᱞ ᱠᱚᱫᱚ ᱵᱟᱵᱚ ᱡᱚᱢ ᱦᱚᱪᱚ ᱠᱚᱟ ᱟᱵᱚᱨᱮᱱ ᱢᱟᱹᱭ ᱛᱟᱠᱚ ᱫᱚ ᱡᱟᱥᱛᱤ ᱠᱟᱭᱛᱮ ᱡᱚᱢ ᱦᱚᱪᱚ ᱠᱷᱟᱱ ᱫᱮᱥᱤ ᱥᱤᱢ ᱚᱱᱠᱟ ᱢᱮᱨᱚᱢ ᱡᱤᱞ ᱴᱷᱤᱠ ᱜᱮᱭᱟ ᱢᱮᱱᱠᱷᱟᱱ ᱩᱱᱠᱩ ᱯᱳᱚᱞᱴᱨᱤ ᱡᱤᱞ ᱫᱚ ᱜᱚᱝᱠᱮ ᱥᱟᱹᱜᱤᱧ ᱨᱮ ᱫᱚᱦᱚᱠᱚ ᱠᱷᱟᱱᱡ ᱵᱷᱟᱜᱤ ᱦᱩᱭᱩᱜᱼᱟ ᱪᱮᱫᱟᱜ ᱡᱮ ᱡᱮᱦᱮᱛᱩ ᱟᱵᱚᱨᱮᱱ ᱢᱟᱹᱭ ᱛᱟᱠᱚᱣᱟᱜ ᱫᱚ ᱦᱚᱲᱢᱚᱱ ᱢᱟᱱᱮ ᱵᱟᱲᱟᱭ ᱜᱮᱭᱟᱵᱚᱱ ᱯᱨᱚᱛᱤ ᱢᱟᱱᱮ ᱯᱨᱚᱛᱤ ᱢᱟᱥ ᱩᱱᱠᱩ ᱤᱭᱟᱹᱜ ᱛᱟᱠᱚ ᱵᱚᱞᱮ
ᱦᱳᱭ ᱦᱳᱭ ᱟ ᱟᱫᱚ ᱦᱟᱸᱜ ᱦᱳᱭ ᱟᱫᱚ ᱦᱟᱸᱜ ᱚᱱᱟ ᱫᱚ ᱦᱩᱭᱩᱜ ᱠᱟᱱᱟ ᱩᱱᱠᱩ ᱫᱚ ᱦᱟᱸᱜ ᱚᱱᱠᱟ ᱢᱮᱱ ᱞᱮᱠᱷᱟᱱ ᱫᱚ ᱩᱱᱠᱩ ᱫᱚ ᱪᱟᱥ ᱤᱭᱟᱹ ᱫᱚ ᱤᱭᱟᱹ ᱠᱟᱱᱟ ᱠᱚ ᱩᱱᱠᱩ ᱫᱚ ᱱᱟ ᱵᱷᱮᱠᱥᱤᱱ ᱠᱚᱠᱚ ᱱᱟᱱᱟ ᱨᱚᱠᱚᱢ ᱤᱭᱟᱹ ᱠᱚᱠᱚ ᱨᱟᱱ ᱠᱚᱠᱚ ᱮᱢᱟ ᱠᱚᱣᱟ ᱛᱚ
ᱦᱩᱸ ᱦᱩᱸ
ᱦᱮᱸ ᱡᱟᱹᱥᱛᱤ ᱠᱥᱛᱮ ᱫᱚ ᱚᱱᱠᱟ ᱢᱮᱱ ᱞᱮᱠᱷᱟᱱ ᱫᱚ ᱵᱟᱡᱟᱨ ᱠᱚᱨᱮ ᱦᱜ ᱫᱚᱢᱮ ᱠᱚ ᱡᱚᱢ ᱵᱟᱲᱟ ᱠᱚᱜᱮᱭᱟ ᱦᱳᱭᱥᱮ ᱟᱞᱮ ᱱᱚᱣᱟ ᱠᱚ ᱛᱟᱯᱚᱨᱮ ᱦᱟᱸᱜ ᱚᱱᱠᱟ ᱢᱮᱱᱞᱱᱠᱷᱟᱱ ᱫᱚ ᱦᱟᱸᱜ ᱚᱱᱠᱟ ᱢᱮᱱᱛᱮᱫᱚ ᱦᱟᱸᱜ ᱪᱟᱥ ᱠᱚᱜᱮᱞᱮ ᱪᱟᱥ ᱵᱟᱲᱟ ᱠᱟᱜ ᱠᱚᱣᱟ ᱚᱱᱟ ᱚᱲᱟᱜ ᱠᱚᱨᱮᱱ ᱥᱤᱢ ᱠᱚ
ᱦᱩᱸ ᱦᱩᱸ
ᱟᱫᱚ ᱦᱟᱸᱜ ᱚᱱᱠᱟ ᱢᱮᱱ ᱞᱮᱠᱷᱟ ᱟᱞᱮ ᱥᱮᱫ ᱫᱚ ᱚᱱᱠᱟ ᱵᱟᱡᱟᱨ ᱠᱚᱨᱮᱱᱟᱜ ᱟᱫᱚ ᱥᱤᱢ ᱡᱤᱞ ᱠᱚᱦᱚᱸ ᱟᱫᱚ ᱟᱹᱰᱤ ᱥᱟᱺᱜᱤᱧ ᱨᱮ ᱚ ᱵᱟᱡᱟᱨ ᱛᱚ ᱟᱫᱚ ᱚᱱᱠᱟ ᱢᱚᱱᱮ ᱞᱮᱠᱟᱱᱡ ᱯᱮᱲᱟ ᱯᱟᱹᱲᱦᱟᱹ ᱡᱚᱠᱷᱚᱱ ᱠᱚ ᱦᱤᱡᱩᱜ ᱠᱟᱱ ᱦᱤᱡᱩᱜ ᱛᱟᱞᱮᱭᱟ ᱛᱚᱠᱷᱚᱱᱜ ᱥᱤᱢ ᱠᱚᱫᱚᱞᱮ